ᱜᱚᱝᱠᱮ ᱢᱚᱸᱡᱽ ᱵᱟᱲᱟ ᱜᱮᱛᱚ ᱦᱮᱸ ᱜᱚᱝᱠᱮ ᱟᱸᱡᱚᱢᱚᱜ ᱠᱟᱱᱟ ᱟᱸᱡᱚᱢᱚᱜ ᱠᱟᱱᱟ ᱟᱹᱰᱤ ᱢᱚᱸᱡᱽ ᱜᱮ ᱟᱸᱡᱚᱢᱚᱜ ᱠᱟᱱᱟ ᱢᱮ ᱮᱠᱫᱚᱢ ᱯᱩᱨᱟᱹ ᱥᱤᱠᱷᱟ ᱜᱮ ᱚ ᱛᱟᱨᱯᱚᱨ ᱚᱲᱟᱜ ᱥᱮᱫ ᱡᱚᱛᱚ ᱴᱷᱤᱠ ᱴᱷᱟᱠ ᱜᱮᱛᱚ ᱚ ᱟᱹᱞᱤᱧᱟᱜ ᱦᱚᱸ ᱡᱚᱛᱚ ᱴᱷᱤᱠ ᱴᱷᱟᱠ ᱜᱮ ᱦᱮᱸ ᱟᱞᱮ ᱦᱚᱸ ᱴᱷᱤᱠᱴᱷᱟᱠ ᱜᱮ ᱢᱮᱱᱟᱜ ᱞᱮᱭᱟ ᱫᱤᱭᱮᱯᱚᱨ ᱚᱱᱛᱮ ᱫᱟᱜ ᱵᱟᱲᱟ ᱟᱠᱟᱫᱟᱭ ᱥᱮ ᱵᱟᱝ
ᱦᱮᱸ ᱱᱚᱛᱮ ᱫᱟᱜ ᱵᱟᱲᱟ ᱠᱮᱫ ᱜᱮ ᱵᱟᱯᱞᱟ ᱟᱲᱟᱜ ᱯᱟᱨᱚᱢᱮᱱ ᱛᱟᱞᱮᱭᱟ ᱵᱟᱯᱞᱟ ᱫᱚᱢᱮ ᱫᱟᱜ ᱠᱮᱫᱟᱭ ᱵᱷᱚᱡᱽ ᱠᱚᱦᱚᱸ ᱵᱟᱞᱮ ᱡᱚᱢ ᱫᱟᱲᱮᱭᱟᱫᱟ ᱫᱚᱝ ᱮᱱᱮᱡ ᱠᱚᱦᱚᱸ ᱡᱚᱛᱚ ᱨᱟᱹᱥᱠᱟᱹ ᱵᱷᱟᱝᱽᱲᱮᱱ ᱛᱟᱞᱮᱭᱟ ᱩᱱᱠᱩ ᱵᱟᱹᱨᱟᱹᱫ ᱠᱚᱠᱚ ᱦᱮᱡ ᱞᱮᱱᱟ ᱩᱱᱠᱩ ᱦᱚᱸ ᱵᱮᱥ ᱪᱮᱦᱨᱟ ᱡᱚᱢ ᱠᱚ ᱵᱟᱞᱮ ᱮᱢ ᱫᱟᱲᱮᱭᱟᱜ ᱠᱚᱣᱟ ᱡᱟᱸᱦᱟ ᱴᱷᱮᱱ ᱞᱮ ᱯᱮᱸᱰᱮᱞ ᱞᱮᱫᱟ ᱥᱮ ᱜᱚᱝᱠᱮ ᱟᱸᱡᱚᱢ ᱴᱷᱮᱱ ᱯᱮᱱᱰ ᱞᱮᱫᱟ ᱚᱸᱰᱮ ᱪᱮᱭᱟᱨ ᱴᱮᱵᱤᱞ ᱵᱟᱞᱮ ᱠᱚᱨᱟᱣ ᱟᱠᱟᱜ ᱞᱮᱥᱮ ᱠᱤᱱᱛᱚ ᱩᱱᱤ ᱡᱟ ᱫᱟᱜ ᱠᱮᱫᱟᱭ ᱜᱚᱴᱟ ᱮᱠᱫᱚᱢ ᱞᱚᱥᱚᱫ ᱪᱟᱵᱟ ᱞᱮᱱᱟ ᱢᱚᱱᱮ ᱦᱩᱭᱩᱜ ᱠᱟᱱᱟ ᱚᱸᱰᱮ ᱜᱮ ᱡᱮ ᱦᱩᱲᱩ ᱞᱮ ᱨᱚᱦᱚᱭᱟᱞᱮ
ᱦᱮᱸ ᱛᱟᱦᱚᱞᱮ ᱠᱷᱟᱱ ᱫᱚ ᱪᱟᱸᱫ ᱵᱚᱸᱜᱟ ᱫᱚ ᱠᱟᱹᱴᱤᱡ ᱦᱚᱸ ᱵᱟᱭ ᱠᱚᱭᱚᱜ ᱟᱜ ᱵᱮᱱᱟ
ᱵᱟ ᱵᱟᱝ ᱠᱟᱹᱴᱤᱡ ᱜᱮ ᱵᱟᱝ ᱮᱠᱫᱚᱢ ᱵᱚ ᱨᱟᱹᱥᱠᱟᱹ ᱮᱠᱚᱢ ᱫᱷᱩᱲᱤ ᱨᱮ ᱞᱥ
ᱦᱮᱸ ᱦᱮᱸ ᱡᱚᱛᱚ ᱢᱟᱱᱮ ᱡᱟᱦᱟᱸᱛᱤᱱᱟᱹᱜ ᱟᱹᱰᱤ ᱦᱚᱲ ᱜᱮᱠᱚ ᱚᱸᱰᱮ ᱠᱚ ᱤᱭᱟᱹ ᱞᱮᱱᱟ ᱦᱮᱡ ᱥᱮᱴᱮᱨ ᱞᱮᱱᱟ ᱠᱚ ᱵᱟᱝ ᱡᱚᱛᱚ ᱦᱚᱲᱟᱜ ᱮᱠᱫᱚᱢ ᱯᱩᱨᱟᱹ ᱨᱟᱹᱥᱠᱟᱹ ᱜᱮ ᱵᱷᱟᱸᱜᱬ ᱜᱚᱫ ᱫᱟᱨᱟᱭ ᱪᱟᱸᱫᱳᱵᱚᱸᱜᱟ ᱦᱩᱸ ᱟᱫᱚ ᱚᱱᱮ ᱫᱚᱠᱚ ᱠᱟᱛᱷᱟ ᱨᱮᱜᱮ ᱢᱮᱱᱟᱜᱼᱟ ᱪᱟᱸᱫᱳ ᱵᱚᱸᱜᱟ ᱡᱟᱦᱟᱸᱭ ᱠᱚᱨᱟᱣᱟ ᱵᱷᱟᱞᱤ ᱞᱟᱹᱜᱤᱫ ᱜᱮᱭ ᱠᱚᱨᱟᱣᱟ ᱦᱳᱭᱛᱳ ᱚᱸᱰᱮ ᱡᱩᱫᱤ ᱵᱟᱹᱲᱤᱡ ᱠᱟᱱᱟᱭ ᱮᱴᱟᱜ ᱴᱷᱮᱱ ᱴᱷᱤᱠ ᱠᱟᱱᱟ ᱦᱮᱸ ᱥᱮ ᱵᱟᱝ
ᱦᱚᱭ ᱜᱚᱝᱠᱮ ᱟᱯᱮᱥᱮᱫ ᱫᱚ ᱵᱟᱯᱟᱞᱟᱜ ᱠᱚᱫᱚ ᱦᱩᱭ ᱵᱟᱲᱟᱜ ᱠᱟᱱᱟ
ᱟᱞᱮ ᱥᱮᱫ ᱫᱚ ᱦᱩᱭ ᱵᱟᱲᱟᱜ ᱠᱟᱱ ᱜᱮᱭᱟ ᱫᱤᱭᱮᱯᱚᱨ ᱟᱫᱚ ᱦᱮᱸ ᱦᱩᱭ ᱵᱟᱲᱟᱜ ᱠᱟᱱ ᱜᱮᱭᱟ ᱟᱫᱚ ᱚᱱᱠᱟ ᱤᱭᱟᱹ ᱠᱚᱫᱚ ᱵᱟᱝ ᱧᱟᱢ ᱦᱩᱭ ᱠᱟᱱᱟ ᱚᱱᱠᱟ ᱠᱟᱬ ᱠᱚᱫᱚ ᱟᱨ ᱦᱮᱸ ᱚᱱᱠᱟ ᱵᱟᱝ ᱧᱟᱢ ᱦᱩᱭᱩ ᱠᱟᱱᱟ ᱟᱫᱚ ᱦ ᱳᱭ ᱮᱭ ᱜᱳᱴᱟ ᱫᱤᱱ ᱞᱟᱦᱟ ᱭ ᱵᱟ ᱵᱟᱨ ᱯᱮ ᱥᱚᱯᱛᱟᱦᱚ ᱞᱟᱦᱟ ᱢᱤᱫ ᱴᱮᱱ ᱵᱟᱯᱞᱟ ᱚᱲᱟᱜ ᱥᱮᱱ ᱦᱳᱭ ᱞᱮᱱᱟ᱾ ᱫᱤᱭᱮ ᱯᱚᱨᱟ ᱚᱸᱰᱮ ᱫᱚ ᱯᱨᱟᱭ ᱴᱷᱤᱠ ᱴᱷᱟᱠ ᱜᱮ ᱦᱩᱭᱱᱟ ᱵᱟᱭ ᱫᱟᱜ ᱵᱟᱲᱟ ᱞᱮᱫᱟ ᱛᱚᱠᱷᱚᱱ ᱫᱚ ᱟᱹᱰᱤ ᱨᱟᱹᱥᱠᱟᱹ ᱟᱹᱰᱤ ᱨᱟᱹᱥᱠᱟᱹ ᱦᱮᱸ ᱟᱹᱰᱤ ᱨᱟᱹᱥᱠᱟᱹ ᱦᱮᱸ ᱦᱚᱲ ᱦᱚᱸ ᱟᱹᱰᱤ ᱠᱚ ᱡᱟᱣᱨᱟ ᱞᱮᱱᱟ ᱨᱟᱹᱥᱠᱟᱹ ᱦᱚᱸ ᱟᱹᱰᱤ ᱫᱚᱢᱮ ᱨᱟᱹᱥᱠᱟᱹ ᱦᱩᱭᱱᱟ ᱟᱨ ᱡᱚᱢ ᱦᱚᱸ ᱥᱮᱨᱚᱠᱚᱢ ᱫᱟᱵᱟᱠᱮ ᱡᱚᱢ ᱦᱩᱭᱱᱟ ᱮᱠᱚᱢ ᱯᱩᱨᱟᱹ ᱞᱟᱡ ᱯᱮᱨᱮᱡ ᱫᱷᱟᱹᱵᱤᱡ ᱦᱚᱴᱚᱜ ᱯᱚᱨᱡᱚᱱᱛᱚ ᱟᱨ ᱡᱤᱞ ᱢᱮᱱ ᱦᱮᱸ ᱡᱤᱞ ᱢᱮᱱ ᱛᱟᱦᱮᱱ ᱫᱚ ᱥᱩ ᱡᱮᱞ ᱥᱩᱠᱨᱤ ᱡᱤᱞ ᱥᱟᱶᱛᱮ ᱦᱟᱠᱩ ᱛᱟᱦᱮᱸ ᱠᱟᱱᱟ ᱟᱨ ᱫᱤᱭᱮ ᱯᱚᱨ ᱦᱟᱠᱩ ᱥᱟᱶᱛᱮ ᱪᱟᱴᱱᱤ ᱞᱮᱫᱟᱠᱚ ᱛᱟᱯᱚᱨ ᱦᱚᱭᱩᱜ ᱠᱟᱱᱟ ᱩᱸᱻ ᱚᱱᱟ ᱥᱚᱥ ᱴᱟᱭᱤᱯ ᱚᱱᱟ ᱥᱚᱥ ᱠᱚ ᱢᱮᱛᱟᱜ ᱫᱚ ᱚᱱᱟ ᱥᱚᱥ ᱚᱱᱟ ᱠᱚ ᱤᱭᱟᱹ ᱞᱮᱫᱟ ᱛᱟᱨᱯᱚᱨ ᱦᱳᱭᱳᱜ ᱠᱟᱱᱟ ᱩᱸᱻ ᱚᱱᱟ ᱨᱟᱢᱲᱟ ᱨᱟᱢᱵᱽᱲᱟ ᱵᱮᱱ ᱟᱸᱡᱚᱢ ᱵᱟᱲᱟ ᱠᱟᱫᱟ?
ᱨᱟᱢᱵᱽᱲᱟ ᱟᱸᱡᱚᱢ ᱫᱚ ᱞᱤᱧ ᱟᱸᱡᱚᱢ ᱵᱟᱲᱟ ᱫᱤᱥᱟᱹ ᱫᱤᱥᱟᱹ ᱞᱤᱧ ᱵᱡᱽᱫᱟ ᱩᱱᱟᱹᱜ ᱫᱚ ᱵᱟᱞᱤᱧ ᱫᱤᱥᱟᱹ ᱫᱟᱲᱮᱭᱟᱜ ᱠᱟᱱᱟ
ᱦᱩᱸ ᱦᱩᱸ ᱴᱷᱤᱠ ᱜᱮᱭᱟ ᱚᱱᱟ ᱨᱟᱢᱵᱽᱲᱟ ᱨᱟᱥᱮ ᱤᱱᱟᱹ ᱠᱚᱜᱮ ᱠᱚ ᱤᱭᱟᱹ ᱞᱮᱫᱟ ᱟᱰᱤ ᱥᱮᱨᱚᱠᱚᱢ ᱠᱚ ᱡᱩᱛ ᱞᱮᱫᱟ ᱮᱠᱫᱚᱢ ᱟᱰᱤ ᱟᱰᱤ ᱥᱚᱠᱛᱟᱧ ᱥᱮᱵᱮᱞ ᱠᱟᱱ ᱛᱟᱦᱮᱱᱟ ᱟᱪᱷᱟ ᱟᱵᱮ ᱜᱚᱝᱠᱮ ᱟᱵᱮᱱ ᱥᱮᱸᱫᱽᱨᱟ ᱠᱚᱵᱮᱱ ᱥᱮᱱ ᱵᱟᱲᱟ ᱟᱠᱟᱱᱟ ᱥᱮ ᱵᱟᱝ?
ᱦᱩᱸ ᱪᱟᱞᱟᱣ ᱜᱮ ᱟᱡᱚᱫᱤᱭᱟᱹ ᱱᱚᱛᱮ ᱥᱮᱸᱫᱽᱨᱟ ᱠᱚ ᱦᱩᱭ ᱵᱟᱲᱟᱜ ᱜᱮᱭᱟ
ᱟᱡᱚᱫᱤᱭᱟᱹ ᱵᱩᱨᱩ ᱵᱮᱱ ᱥᱮᱱ ᱵᱟᱲᱟ ᱠᱟᱱᱟ ᱥᱮ ᱵᱟᱝ?
ᱦᱮᱸ ᱪᱟᱞᱟᱣ ᱜᱮ ᱞᱟᱦᱟ ᱵᱟᱨ ᱞᱮ ᱪᱟᱞᱟᱣ ᱞᱮᱱᱟ ᱳᱭ ᱵᱟᱭᱨᱟ ᱥᱩᱠᱨᱤ ᱞᱮ ᱜᱚᱡᱽ ᱞᱮᱫ ᱠᱤᱱᱟᱹ
ᱚᱸ
ᱟᱨ ᱱᱚᱜ-ᱚᱭ ᱡᱮ ᱟᱞᱮᱭᱟᱜ ᱟᱹᱛᱩ ᱠᱚᱨᱮ ᱠᱷᱚᱱ ᱦᱚᱸ ᱚᱝᱠᱟ ᱪᱷᱳᱴᱳ ᱠᱷᱟᱴᱳ ᱥᱮᱸᱫᱽᱨᱟ ᱪᱩᱞᱦᱤ ᱥᱮᱸᱫᱽᱨᱟ ᱠᱚ
ᱦᱩᱸ ᱦᱩᱸ ᱦᱩᱸ ᱚ ᱟᱪᱷᱟ ᱦᱚᱸᱜᱚᱭ ᱡᱮ ᱠᱟᱛᱷᱟ ᱵᱮᱱ ᱞᱟᱹᱭ ᱠᱮᱫᱟ ᱥᱮᱸᱫᱽᱨᱟ ᱦᱮᱸ ᱛᱚ ᱢᱤᱫ ᱴᱟᱝ ᱠᱟᱛᱷᱟ ᱢᱮᱱᱟᱜ ᱛᱟᱹᱞᱤᱧᱟ ᱮᱸ ᱥᱮᱸᱫᱽᱨᱟ ᱛᱟᱞᱮ ᱵᱮᱱ ᱥᱮᱱ ᱵᱟᱲᱟ ᱠᱟᱱ ᱜᱮᱭᱟ ᱵᱟᱝ? ᱦᱮᱸ ᱟᱨ ᱟᱵᱚᱣᱟᱜ ᱫᱚᱸᱧ ᱟᱸᱡᱚᱢ ᱵᱟᱲᱟ ᱠᱟᱫᱟ ᱡᱮ ᱡᱟᱦᱟᱸ ᱟᱡᱚᱫᱤᱭᱟᱹ ᱵᱩᱨᱩ ᱥᱮᱸᱫᱽᱨᱟ ᱵᱚᱱ ᱪᱟᱞᱟᱜ ᱛᱟᱦᱮᱱ ᱫᱚ
ᱦᱩᱸ
ᱩᱸ ᱚᱱᱟ ᱫᱚ ᱟᱵᱚᱣᱟᱜ ᱥᱚᱢᱟᱡᱽ ᱨᱮᱱᱟᱜ ᱤᱭᱟᱹ ᱠᱟᱱ ᱛᱟᱵᱚᱱᱟ ᱢᱤᱫᱴᱟᱝ ᱨᱤᱛᱤ ᱱᱤᱛᱤ ᱡᱟᱦᱟᱸ ᱠᱟᱹᱢᱤ ᱠᱟᱱ ᱛᱟᱵᱚᱱᱟ ᱚᱱᱟ ᱫᱚ ᱤᱭᱟᱹ ᱞᱟᱜᱟᱜᱼᱟ ᱛᱚ ᱤᱧᱟᱹᱜ ᱠᱟᱛᱷᱟ ᱫᱚ ᱦᱚᱭᱩᱜ ᱠᱟᱱᱟ ᱡᱮ ᱩᱸ ᱮᱢᱱᱤ ᱥᱚᱨᱠᱟᱨ ᱠᱷᱚᱱᱟᱜ ᱫᱚ ᱢᱟᱱᱟ ᱜᱮᱫᱚ ᱡᱮ ᱤᱭᱟᱹ ᱠᱳᱱᱳ ᱯᱨᱟᱱᱤ ᱜᱚᱡ ᱵᱟᱝ ᱜᱟᱱᱚᱜᱼᱟ ᱠᱚᱱᱚ ᱮᱸ ᱢᱟᱱᱮ ᱠᱚᱱᱚ ᱡᱟᱦᱟᱱᱟᱜ ᱩᱱᱠᱩ ᱡᱤᱣᱤ ᱡᱤᱣᱤ ᱮᱢᱟᱱ ᱱᱩᱠᱩ ᱜᱚᱡ ᱵᱟᱝ ᱜᱟᱱᱚᱜᱼᱟ ᱱᱤᱭᱟᱹ ᱥᱚᱨᱠᱟᱨᱮ ᱞᱟᱹᱭᱫᱟ ᱛᱚ ᱱᱤᱭᱟᱹ ᱟᱢ ᱛᱤᱱᱟᱹᱜ ᱮᱢ ᱢᱚᱛ ᱮᱢ ᱮᱢᱟᱜ ᱠᱟᱱᱟ ᱡᱮ ᱱᱤᱭᱟᱹ ᱜᱚᱡ ᱵᱟᱞᱮᱭᱟ ᱥᱮ ᱵᱟᱝ ᱵᱷᱟᱞᱮᱭᱟ ᱠᱟᱹᱴᱤᱡ ᱞᱟᱹᱭ ᱵᱮᱱ ᱡᱟᱦᱟᱸ ᱞᱮᱠᱟ ᱟᱵᱮᱱᱟᱜ ᱢᱚᱛ ᱛᱮ ᱡᱟᱦᱟᱸ ᱛᱤᱱᱟᱹᱜ ᱴᱩᱠᱩ ᱵᱮᱱ ᱞᱟᱹᱭ ᱫᱟᱲᱮᱭᱟᱜᱼᱟ ᱞᱟᱹᱭ ᱨᱮᱱᱟᱜ ᱪᱮᱥᱴᱟᱭ ᱵᱮᱱ
ᱟᱹᱞᱤᱧᱟᱜ ᱢᱚᱛ ᱛᱮᱫᱚ ᱥᱮᱸᱫᱽᱨᱟ ᱠᱚᱫᱚ ᱵᱷᱟᱹᱜᱤ ᱫᱚ ᱵᱷᱟᱹᱜᱤᱭᱟ ᱥᱮ ᱩᱱᱟᱹᱜ ᱦᱚᱸ ᱢᱟᱱᱮ ᱜᱚᱡ ᱪᱟᱵᱟ ᱡᱚᱛᱚ ᱜᱚᱡ ᱪᱟᱵᱟ ᱞᱮᱠᱷᱟᱱ ᱫᱚ ᱡᱚᱛᱚ ᱞᱟᱥᱠᱟᱨ ᱨᱮᱫᱚ ᱪᱮᱫ ᱪᱤᱞᱤ ᱦᱚᱸ ᱵᱟᱝ ᱠᱚ ᱛᱟᱦᱮᱱᱟ ᱥᱮ
ᱦᱮᱸ ᱦᱮᱸ ᱦᱮᱸ
ᱟᱫᱚ ᱟᱡᱚᱫᱤᱭᱟᱹ ᱥᱮᱸᱫᱽᱨᱟ ᱫᱚ ᱟᱵᱚᱣᱟᱜ ᱫᱚ ᱵᱚᱪᱷᱚᱨ ᱨᱮ ᱢᱤᱫ ᱫᱤᱱ ᱠᱟᱱᱟ ᱥᱮ
ᱦᱮᱸ ᱦᱮᱸ ᱦᱮᱸ
ᱟᱫᱚ ᱤᱧ ᱚᱱᱠᱟᱸᱧ ᱟᱸ ᱟᱸᱡᱚᱢ ᱤᱧ ᱟᱸᱡᱚᱢ ᱵᱟᱲᱟ ᱞᱮᱫᱟ ᱡᱮ ᱢᱤᱥᱟ. ᱱ ᱵᱚᱪᱷᱚᱨ ᱨᱮ ᱢᱤᱫ ᱫᱷᱟᱣ ᱡᱟᱹᱱᱤᱡ ᱠᱷᱟᱱ ᱪᱷᱟᱲᱚ ᱠᱚ ᱮᱢᱟ ᱟᱵᱚᱱ ᱛᱟᱦᱮᱱᱟ ᱡᱮ ᱫᱩ ᱜᱚᱡ ᱜᱚᱡ ᱠᱟᱯᱮ ᱢᱮᱱᱛᱮ ᱥᱮᱸᱫᱽᱨᱟ ᱪᱟᱞᱟᱜ ᱯᱮ ᱢᱮᱱᱛᱮ ᱦᱮᱸ ᱟᱸᱡᱚᱢ ᱵᱟᱲᱟ ᱞᱮᱫᱟ ᱚᱱᱟᱛᱮᱞᱮ ᱪᱟᱞᱟᱣ ᱞᱮᱱᱟ ᱟᱞᱮ ᱦᱚᱸ
ᱟᱸ ᱟᱪᱷᱟ ᱴᱷᱤᱠ ᱜᱮ ᱵᱮᱱ ᱞᱟᱹᱭ ᱠᱟᱫᱟ
ᱟᱡᱚ ᱟᱡᱚᱫᱤᱭᱟᱹ ᱵᱩᱨᱩ ᱨᱮ ᱞᱟᱹᱭ ᱟᱠᱚᱥᱮ ᱪᱮᱫ ᱰᱷᱚᱸᱰᱚᱨ ᱠᱷᱚᱱᱟᱜ ᱫᱟᱜ ᱩᱰᱩᱠᱚᱜᱼᱟ ᱥᱮ ᱪᱮᱜ ᱚᱱᱠᱟᱧ ᱟᱸᱡᱚᱢ ᱵᱟᱲᱟ ᱚᱱᱠᱟᱞᱮ ᱧᱟᱢ ᱵᱟᱲᱟᱫᱟ?
ᱦᱮᱸ ᱟᱞᱤᱧ ᱦᱚᱸᱞᱤᱧ ᱥᱮᱱ ᱵᱟᱲᱟ ᱠᱟᱱᱟ ᱟᱫᱚ ᱥᱮᱸᱫᱽᱨᱟ ᱫᱚ ᱵᱟᱞᱤᱧ ᱥᱮᱱ ᱵᱟᱲᱟ ᱠᱟᱱᱟ ᱮᱢᱱᱤ ᱟᱹᱞᱤᱧ ᱡᱚᱠᱷᱚᱱ ᱳᱭ ᱟᱹᱞᱤᱧᱟᱜ ᱵᱚᱭᱚᱥ ᱡᱚᱠᱷᱚᱱ ᱵᱟᱨᱚ ᱟ ᱱᱤᱛᱚᱜ ᱦᱚᱸ ᱵᱮᱥ ᱪᱮᱦᱨᱟ ᱫᱤᱥᱟᱹ ᱢᱮᱱᱟᱜ ᱛᱟᱹᱞᱤᱧᱟ ᱥᱮᱱ ᱞᱮᱱᱟᱞᱤᱧ ᱯᱩᱨᱟᱹ ᱚᱲᱟᱜ ᱦᱚᱲ ᱥᱚᱛᱮᱜᱮ ᱫᱟᱬᱟᱱ ᱞᱮ ᱥᱮᱱ ᱞᱮᱱᱟ᱾ ᱛᱚ ᱱᱚᱸᱰᱮ ᱛᱚᱠᱷᱚᱱ ᱟᱹᱰᱤ ᱥᱮᱨᱚᱠᱚᱢ ᱟᱹᱰᱤ ᱧᱮᱧᱮᱞ ᱡᱤᱱᱤᱥ ᱠᱚ ᱠᱚ ᱢᱮᱱᱟᱜᱼᱟ ᱡᱮᱢᱚᱱ ᱦᱩᱭᱩᱜ ᱠᱟᱱᱟ ᱢᱮᱛᱟᱜ ᱠᱟᱱᱟ ᱠᱚ ᱥᱤᱛᱟᱹ ᱰᱟᱹᱰᱤ
ᱦᱩᱸ
ᱚᱱᱮ ᱡᱟᱦᱟᱸ ᱡᱟᱦᱟᱸ ᱠᱚ ᱚᱱᱮ ᱠᱚ ᱞᱟᱹᱭ ᱫᱚ ᱨᱟᱢᱟᱭᱚᱱ ᱢᱚᱦᱟᱵᱷᱟᱨᱚᱛ ᱨᱟᱢᱟ ᱭᱚᱱᱤᱧ ᱞᱟᱹᱭ ᱮᱟ ᱨᱟᱢᱟᱭᱚᱱ ᱨᱮᱱᱟᱜ ᱚᱱᱮ ᱥᱤᱛᱟᱹ ᱠᱚ ᱢᱮᱛᱟᱭ ᱫᱚ᱾
ᱦᱮᱸ
ᱚᱱᱟᱜ ᱜᱮ ᱩᱱᱤᱭᱟᱜ ᱧᱩᱛᱩᱢ ᱛᱮ ᱥᱤᱛᱟᱹ ᱰᱟᱹᱰᱤ ᱚᱸᱰᱮ ᱢᱮᱱᱟᱜᱼᱟ ᱚᱸᱰᱮ ᱫᱚ ᱦᱩᱭᱩᱜ ᱠᱟᱱᱟ ᱪᱮᱫ ᱞᱮᱠᱟ᱾ ᱚᱸᱰᱮ ᱫᱚ ᱢᱟᱱᱮ ᱞᱟᱛᱟᱨ ᱠᱷᱚᱱᱟᱜ ᱟᱡ ᱛᱮᱜᱮ ᱫᱟᱜ ᱵᱷᱩᱞᱠᱟᱹᱣ ᱠᱟᱛᱮᱜ ᱛᱩᱫᱩᱜ ᱛᱟᱦᱮᱱᱟ ᱪᱮᱛᱟᱱ ᱥᱮ ᱤᱭᱟᱹᱜ ᱛᱟᱦᱮᱱᱟ ᱢᱟᱱᱮ ᱟᱡ ᱛᱮᱜᱮ ᱤᱭᱟᱹᱜ ᱛᱟᱦᱮᱱᱟ ᱚᱱᱟ ᱟᱨ ᱧᱩᱛᱩᱢ ᱫᱚ ᱦᱩᱭᱩᱜ ᱠᱟᱱᱟ ᱚᱱᱟ ᱫᱚ ᱥᱤᱛᱟᱹ ᱰᱟᱹᱰᱤ ᱠᱚ ᱢᱮᱛᱟᱜ ᱛᱟᱦᱮᱱ ᱜᱮᱭᱟ ᱯᱨᱟᱭ ᱟᱹᱰᱤ ᱦᱚᱲ ᱠᱚ ᱟᱹᱰᱤ ᱥᱟᱹᱜᱤᱧ ᱥᱟᱹᱜᱤᱧ ᱠᱷᱚᱱᱟᱜ ᱠᱚ᱾ ᱧᱮᱞ ᱠᱚ ᱦᱤᱡᱩᱜ ᱠᱟᱱᱟ ᱤᱱᱟᱹ ᱞᱟᱹᱜᱤᱫ ᱛᱮ᱾
ᱜᱚᱝᱠᱮ ᱟᱹᱞᱤᱧ ᱟᱹᱞᱤᱧ ᱠᱟᱹᱴᱤᱡ ᱱᱚᱣᱟ ᱞᱤᱧ ᱞᱟᱹᱭᱟᱜ ᱠᱟᱱᱟ ᱟᱹᱞᱤᱧᱟᱜ ᱟᱸᱡᱚᱢ ᱵᱟᱲᱟ ᱠᱟᱫᱟᱞᱤᱧ ᱚᱸᱰᱮ ᱡᱚᱠᱷᱚᱱ ᱨᱟᱢᱟᱭᱚᱱ ᱨᱮ ᱡᱚᱠᱷᱚᱱ ᱡᱚᱠᱷᱚᱱ ᱨᱟᱢ ᱡᱚᱠᱷᱚᱱ ᱠᱚ ᱵᱷᱮᱡᱟ ᱞᱮᱫᱮᱭᱟ ᱵᱚᱱᱚᱵᱟᱥ ᱞᱟᱹᱜᱤᱫ ᱛᱮ ᱩᱥᱩᱢᱟᱹᱣ ᱚᱸᱰᱮ ᱠᱚ ᱛᱟᱦᱮᱸ ᱠᱟᱱᱟ ᱥᱮ ᱢᱮᱱᱛᱤᱧ ᱚᱱᱠᱟᱧ ᱟᱸᱡᱚᱢ ᱵᱟᱲᱟ ᱞᱮᱫᱟ ᱚᱸᱰᱮ ᱠᱚ ᱚᱱᱟ ᱠᱷᱟᱹᱛᱤᱨ ᱛᱮ ᱚᱸᱰᱮ ᱫᱚ ᱥᱤᱛᱟᱹ ᱱᱟᱞᱟ ᱢᱮᱱᱛᱮ ᱚᱸᱰᱮ ᱫᱟᱜ ᱠᱚ ᱧᱩᱭᱮᱫ ᱛᱟᱦᱮᱱᱟ ᱚᱱᱟᱛᱮ ᱚᱱᱠᱟ ᱠᱚ ᱧᱩᱛᱩᱢ ᱠᱮᱫᱟ ᱚᱱᱠᱟᱧ ᱵᱟᱲᱟᱭᱟ᱾
ᱚ ᱚ ᱦᱮᱸ᱾ ᱟᱹᱞᱤᱧ ᱫᱚ ᱦᱮᱸ ᱚᱱᱟ ᱦᱚᱸ ᱢᱤᱫᱴᱮᱱ ᱥᱟᱹᱨᱤ ᱠᱟᱱ ᱜᱮᱭᱟ᱾ ᱟᱫᱚ ᱟᱹᱞᱤᱧ ᱡᱟᱦᱟᱸ ᱛᱤᱱᱟᱹᱜ ᱞᱤᱧ ᱵᱟᱲᱟᱭᱟ ᱟᱫᱚ ᱚᱡᱳᱫᱽᱫᱷᱟ ᱫᱚ ᱟᱨᱚ ᱫᱚᱢᱮ ᱢᱮᱱᱟᱜ ᱟᱥᱮ ᱡᱮᱢᱚᱱ ᱦᱩᱭᱩᱜ ᱠᱟᱱᱟ ᱱᱚᱸᱰᱮᱱᱟᱜ ᱢᱤᱫᱴᱮᱱ ᱟᱵᱚᱣᱟᱜ ᱤᱭᱟᱹ ᱨᱮᱱᱟᱜ ᱚᱱᱟ ᱯᱩᱨᱩᱞᱤᱭᱟᱹ ᱰᱤᱥᱴᱤᱠ ᱯᱟᱲᱟᱜ ᱠᱟᱱᱟ᱾ ᱡᱟᱦᱟᱸ ᱟᱵᱚ ᱱᱚᱰᱮᱱᱟᱜ ᱚᱡᱳᱫᱽᱫᱷᱟ ᱟᱵᱟᱨ ᱢᱤᱫᱴᱮᱱ ᱢᱮᱱᱟᱜᱼᱟ ᱦᱳᱭᱛᱳ ᱤᱭᱟᱹᱨᱮ ᱜᱩᱡᱽᱨᱟᱴ ᱨᱮᱥᱮ ᱪᱮᱫ ᱢᱤᱫᱴᱮᱱ ᱢᱮᱱᱟᱜᱼᱟ᱾ ᱴᱷᱤᱠ ᱫᱚ ᱵᱟᱞᱤᱧ ᱞᱟᱹᱭ ᱫᱟᱲᱮᱭᱟᱜ ᱠᱟᱱᱟ ᱚᱸᱰᱮ ᱦᱚᱸ ᱢᱤᱫᱴᱟᱝ ᱚᱡᱳᱫᱽᱫᱷᱟ ᱢᱮᱱᱟᱜᱼᱟ ᱡᱟᱦᱟᱸ ᱚᱸᱰᱮ ᱨᱟᱢ ᱢᱚᱱᱫᱤᱨ ᱠᱚ ᱡᱩᱛ ᱠᱟᱜ ᱫᱚ ᱟᱹᱰᱤ ᱦᱮᱸ ᱟᱹᱰᱤ ᱢᱟᱨᱟᱝ ᱦᱳᱭ ᱚᱱᱟ ᱫᱚ ᱵᱟᱨᱜᱮᱞ ᱵᱟᱨᱜᱮᱞ ᱥᱮᱨᱢᱟ ᱞᱟᱦᱟ ᱨᱮᱱᱟᱜ ᱠᱟᱛᱷᱟ ᱠᱟᱱᱟ ᱡᱩᱛ ᱠᱟᱫᱟ ᱠᱚ ᱚᱱᱟᱜᱮ ᱟᱹᱞᱤᱧ ᱫᱚ ᱱᱤᱛᱚᱜ ᱦᱚᱸ ᱠᱟᱹᱴᱤᱡ ᱤᱭᱟᱹ ᱢᱟᱱᱮ ᱠᱟᱹᱴᱤᱡ ᱤᱭᱟᱹ ᱠᱟᱛᱮᱜ ᱢᱮᱱᱟᱜ ᱞᱤᱧᱟᱹ᱾ ᱠᱚᱱᱯᱷᱤᱭᱩᱥ ᱠᱟᱛᱮᱜ ᱢᱮᱱᱟᱜ ᱞᱤᱧᱟᱹ ᱵᱟᱞᱤᱧ ᱫᱟᱲ ᱵᱟᱹᱞᱤᱧ ᱴᱷᱤᱠᱟᱹ ᱫᱟᱲᱮᱭᱟᱜ ᱠᱟᱱᱟ᱾ ᱡᱮ ᱱᱤᱭᱟᱹ ᱫᱚ ᱟᱫᱚ ᱱᱚᱰᱮᱱᱟᱜ ᱠᱟᱱᱟ ᱥᱮ ᱵᱟᱝ ᱠᱟᱱᱟ ᱤᱱᱟᱹᱜᱮ᱾
ᱱᱤᱭᱟᱹ ᱟᱫᱚ ᱟᱵᱚ ᱫᱚ ᱡᱟᱦᱟᱸ ᱵᱚᱱ ᱟᱸᱡᱚᱢ ᱫᱚᱦᱚ ᱠᱟᱜᱼᱟ ᱥᱮ ᱥᱮᱫᱟᱭ ᱠᱷᱚᱱ ᱡᱟᱦᱟᱸ ᱠᱚ ᱞᱟᱹᱭᱟᱵᱚᱱᱟ ᱚᱱᱟ ᱠᱚᱜᱮ ᱥᱮ ᱟᱵᱚ ᱫᱚᱵᱚᱱ ᱵᱟ ᱵᱩᱡᱟᱵᱚᱱ ᱚᱱᱟ ᱠᱚᱵᱚᱱ ᱞᱟᱹᱭ ᱵᱟᱲᱟᱭᱟ ᱦᱮᱸ ᱥᱮ ᱵᱟᱝ ᱦᱸ ᱧᱮᱞ ᱢᱟ ᱵᱟᱵᱚ ᱧᱮᱞ ᱟᱠᱟᱫ ᱢᱮ ᱚᱱᱟ ᱠᱚᱫᱚ ᱡᱮ ᱪᱤᱠᱟᱹ ᱠᱟᱱᱟ ᱵᱟᱝ ᱪᱤᱠ ᱠᱟᱱᱟ ᱟᱫᱚ ᱡᱟᱦᱟᱸ ᱠᱚ ᱦᱟᱯᱲᱟᱢ ᱠᱚᱠᱚ ᱞᱟᱹᱭ ᱠᱟᱫ ᱠᱚ ᱚᱱᱟ ᱥᱮ ᱱᱚᱭᱟ ᱫᱚ ᱱᱚᱝᱠᱟ ᱟᱠᱟᱱᱟ ᱥᱮ ᱚᱱᱠᱟ ᱟᱠᱟᱱᱟ ᱟᱵᱚ ᱫᱚ ᱚᱱᱟ ᱜᱮᱥᱮ ᱵᱚᱱ
ᱦᱮᱸ ᱤᱱᱟᱹᱜᱮ ᱢᱟᱱᱟᱣ ᱵᱟᱛᱟᱣ ᱞᱟᱜᱟᱣ ᱵᱚᱱᱟ ᱢᱟᱱᱟᱣ ᱵᱟᱛᱟᱣ ᱫᱚ ᱵᱟᱝ ᱢᱟᱱᱮ ᱤᱱᱟᱹᱜᱮ ᱟᱵᱚ ᱵᱚᱱ ᱟᱸᱡᱚᱢ ᱟᱹᱜᱩᱣᱟᱠᱟᱫᱟ ᱟᱨ ᱤᱱᱟᱹ ᱦᱚᱸ ᱤᱱᱟᱹ ᱜᱮᱵᱚᱱ ᱟᱸᱡᱚᱢ ᱵᱟᱲᱟ ᱠᱚᱣᱟ ᱟᱵᱚᱮᱱ ᱯᱚᱨᱮᱨ ᱯᱚᱨᱮ ᱡᱚᱱᱢᱚ
ᱛᱟᱦᱚᱞᱮ ᱜᱚᱝᱠᱮ ᱟᱨ ᱢᱤᱫᱴᱟᱝ ᱠᱩᱠᱞᱤᱧ ᱫᱚᱦᱚᱭᱮᱫᱟ ᱟᱵᱤᱱ ᱴᱷᱮᱱ
ᱦᱮᱸ ᱦᱮᱸ ᱞᱟᱹᱭ ᱵᱤᱱ
ᱱᱮᱛᱟᱨ ᱡᱮ ᱚᱱᱮ ᱡᱟᱹᱛᱤ ᱯᱟᱹᱨᱤᱥ ᱱᱤᱭ ᱵᱟᱯᱞᱟ ᱠᱚ ᱱᱤᱭᱮ ᱟᱵᱚ ᱥᱚᱢᱟᱡᱽ ᱨᱮ ᱵᱟᱲᱟᱭ ᱜᱮᱭᱟᱵᱤᱱ ᱥᱮ ᱡᱮ ᱚᱱᱠᱟ ᱡᱩᱫᱤ ᱵᱟᱝ ᱪᱟᱞᱟᱜᱼᱟ ᱥᱮ ᱵᱤᱥᱟ ᱴᱩᱰᱩ ᱵᱟᱝ ᱪᱟᱞᱟᱜᱼᱟ ᱠᱤᱥᱠᱩ ᱪᱮᱫᱠᱟ ᱚᱱᱠᱟ ᱵᱟᱝ ᱪᱟᱞᱟᱜ ᱜᱮᱭᱟ ᱥᱮ
ᱦᱮᱸ ᱦᱮᱸ ᱦᱮᱸ
ᱚᱱᱟ ᱠᱚ ᱫᱚ ᱟᱫᱚ ᱱᱤᱛᱚᱜ ᱦᱚᱸ ᱢᱟᱱᱟᱣ ᱵᱟᱛᱟᱣ ᱚᱪᱤᱛ ᱛᱟᱵᱩᱱ ᱥᱮ ᱚᱱᱟ ᱫᱚ ᱥᱮ ᱥᱮᱫᱟᱭ ᱠᱚ ᱵᱟᱝ ᱢᱟᱱᱟᱣ ᱵᱟᱛᱟᱣ ᱨᱮ ᱦᱚᱸ ᱜᱟᱱᱚᱜ ᱜᱮᱛᱟᱵᱚ ᱱᱚᱣᱟ ᱠᱚᱫᱚ᱾
ᱚ ᱟᱫᱚ ᱴᱷᱤᱠ ᱜᱮᱭᱟ ᱟᱹᱰᱤ ᱮ ᱵᱷᱟᱜᱮ ᱤᱭᱟᱹ ᱯᱚᱥᱱᱚᱜ ᱵᱷᱟᱹᱜᱤ ᱠᱩᱠᱞᱤᱢ ᱨᱟᱠᱟᱵ ᱟᱠᱟᱫᱟ, ᱠᱩᱥᱤᱭᱟᱜ ᱛᱟᱢᱤᱧ ᱟᱢᱟᱜ ᱠᱩᱠᱞᱤ ᱟᱪᱪᱷᱟ ᱴᱷᱤᱠ ᱜᱮᱭᱟ ᱞᱟᱹᱭ ᱫᱟ ᱠᱷᱟᱴᱚ ᱢᱟᱪᱟ ᱛᱮ ᱤᱧᱟᱹᱜ ᱢᱚᱛ ᱛᱤᱧ ᱞᱟᱹᱭ ᱫᱟ, ᱦᱮᱸ ᱡᱟᱦᱟᱸ ᱤᱧᱟᱹᱜ ᱢᱚᱛ ᱢᱟᱱᱮᱭ ᱤᱧᱟᱜ ᱢᱚᱱᱮᱭ ᱞᱟᱹᱭ ᱫᱟᱭ ᱚᱱᱟᱧ ᱞᱟᱹᱭ ᱫᱟ ᱦᱮᱸ
ᱦᱩᱸ
ᱡᱟᱦᱟᱸ ᱠᱚ ᱢᱮᱛᱟᱜ ᱠᱟᱱᱟ ᱚᱱᱟ ᱡᱟᱦᱟᱸᱢ ᱞᱟᱹᱭᱠᱮᱜ ᱤᱭᱟᱹ ᱮᱴᱟᱜᱼᱟᱜ ᱮᱴᱟᱜ ᱯᱟᱹᱨᱤᱥ ᱥᱮᱪᱮᱫ ᱢᱟᱱᱮ ᱮᱴᱟᱜ ᱯᱟᱹᱨᱤᱥ ᱥᱟᱛᱮᱜ ᱮᱴᱟᱜ ᱢᱤᱫ ᱯᱟᱹᱨᱤᱥ ᱨᱮᱱᱟᱜ ᱵᱟᱯᱞᱟ ᱡᱟᱦᱟᱸᱢ ᱞᱟᱹᱭ ᱠᱟᱜ ᱦᱮᱸ ᱚᱱᱟ ᱜᱮᱛᱚᱢ ᱞᱟᱹᱭ ᱠᱮᱫᱟ ᱦᱩᱸ ᱚᱱᱟ ᱫᱚ ᱮᱠᱪᱩᱭᱮᱞᱤ ᱮᱠᱪᱮ ᱮ ᱚᱱᱟ ᱫᱚ ᱟᱥᱚᱞᱮ ᱮᱸᱜ ᱞᱟᱹᱭ ᱞᱮᱠᱷᱟᱱ ᱫᱚ ᱥᱚᱢᱟᱡᱽ ᱥᱮᱫ ᱛᱮ ᱡᱩᱫᱤᱢ ᱞᱟᱹᱭᱟ ᱛᱟᱦᱚᱞᱮ ᱠᱷᱟᱱ ᱫᱚ ᱚᱱᱟ ᱫᱚ ᱵᱟᱭ ᱢᱟᱱᱟᱣ ᱵᱟᱛᱟᱣᱟ᱾ ᱟᱨ ᱦᱮᱸ ᱵᱟ ᱵᱟᱝ ᱠᱚ ᱢᱟᱱᱟᱣ ᱵᱟᱛᱟᱣᱟ ᱥᱚᱢᱟᱡᱽ ᱠᱷᱚᱱᱟᱜ ᱫᱚ᱾ ᱚᱱᱮ ᱪᱮᱫᱠᱟ ᱠᱚ ᱰᱮᱫ ᱠᱚᱣᱟ ᱥᱮ ᱪᱮᱫᱠᱟ ᱚᱱᱠᱟᱧ ᱟᱸᱡᱚᱢ ᱵᱟᱲᱟ ᱟᱠᱟᱫᱟ᱾ ᱚᱱᱠᱟ ᱡᱟᱦᱟᱸᱭ ᱡᱩᱫᱤ ᱢᱤᱫ ᱯᱟᱹᱨᱤᱥ ᱨᱮᱠᱚ ᱡᱩᱫᱤ ᱠᱚ ᱵᱟᱯᱞᱟᱜᱼᱟ ᱟᱨ ᱟᱹᱛᱩ ᱠᱷᱚᱱᱟᱜ ᱦᱚᱸᱠᱚ ᱤᱭᱟᱹ ᱠᱚᱣᱟ ᱵᱟᱲ ᱠᱚᱣᱟᱜ ᱡᱟᱦᱟᱸ ᱛᱤᱱᱟᱹᱜ ᱦᱮᱸ ᱚᱱᱠᱟᱧ ᱟᱸᱡᱚᱢ ᱵᱟᱲᱟ ᱣᱟᱠᱟᱫᱟ ᱟᱸᱡᱚᱢ ᱵᱟᱲᱟᱭ ᱫᱚ ᱵᱟᱝ ᱦᱩᱭ ᱵᱟᱲᱟ ᱟᱠᱟᱱᱟ ᱚᱱᱠᱟ
ᱟ ᱰᱟᱰᱮᱜ ᱦᱟᱱᱤᱭᱟᱹ ᱠᱚ ᱟᱨ ᱡᱟᱦᱟᱱᱟᱜ ᱮᱸ ᱡᱟᱦᱟᱱᱟᱜ ᱚᱱᱟ ᱠᱟᱹᱢᱤ ᱠᱚᱨᱮ ᱢᱤᱫ ᱫᱷᱟᱣ ᱵᱟᱲ ᱞᱮᱠᱷᱟᱱ ᱢᱟᱱᱮ ᱡᱟᱦᱟᱱᱟᱜ ᱤᱭᱟᱹ ᱠᱚᱨᱮ ᱟᱫᱚ ᱥᱳᱞᱳ ᱚᱱᱟ ᱠᱷᱚᱱᱟᱜ ᱫᱚ, ᱵᱟᱝᱠᱚ ᱥᱩᱨ ᱵᱟᱲᱟᱜ ᱛᱟᱦᱮᱱᱟ ᱡᱟᱦᱟᱱᱟᱜ ᱡᱟᱦᱟᱸ ᱪᱤᱠᱟᱹ ᱞᱮᱱᱠᱷᱟᱱ᱾ ᱵᱟᱯᱞᱟ ᱠᱷᱚᱱᱟᱜ, ᱵᱷᱟᱸᱰᱟᱱ ᱚᱲᱟᱜ ᱠᱷᱚᱱᱟᱜ ᱪᱮᱫ ᱨᱮᱦᱚᱸ ᱵᱟᱝ ᱥᱟᱦᱟᱡᱚ ᱧᱟᱢᱚᱜᱼᱟ ᱩᱱᱠᱩ ᱛᱚᱨᱚᱯᱷ ᱠᱷᱚᱱᱟᱜ ᱟᱨ ᱦᱮᱸ ᱚᱱᱟ ᱡᱮᱢᱚᱱ ᱚᱱᱟ ᱫᱚ ᱡᱟᱦᱟᱸ ᱞᱤᱧ ᱞᱟᱹᱭᱠᱮᱜ ᱚᱱᱟ ᱚᱱᱟ ᱥᱚᱢᱟᱡᱽ ᱫᱚ ᱚᱱᱟ ᱫᱚ ᱵᱟᱭ ᱢᱟᱱᱟᱣ ᱵᱟᱛᱟᱣᱟ᱾ ᱠᱤᱱᱛᱩ ᱟᱢᱟᱜ ᱤᱭᱟᱹ ᱚᱱᱟᱜ ᱮᱢ ᱞᱟᱹᱭᱟ ᱡᱩ ᱫᱤ ᱚᱱᱟ ᱡᱟᱦᱟᱸ ᱚᱱᱟ ᱤᱭᱟᱹ ᱠᱷᱚᱱᱟᱜ ᱥᱚᱨᱠᱟᱨᱟᱜ ᱟᱭᱤᱱ ᱠᱷᱚᱱᱟᱜ ᱢᱤᱫᱴᱟᱝ ᱟᱹᱤᱱ ᱢᱮᱱᱟᱜᱼᱟ ᱛᱚ ᱤᱱᱟᱹ ᱨᱮᱫᱚ ᱚᱸᱰᱮ ᱢᱮᱱᱟᱜᱼᱟ ᱥᱚᱨᱟ ᱥᱚᱨᱤ ᱚᱞ ᱡᱮ ᱚᱱᱟ ᱫᱚ ᱜᱟᱱᱚᱜᱼᱟ᱾
ᱦᱩᱸ
ᱤᱱᱟᱹᱜᱮ ᱟᱫᱚ ᱧᱮᱞᱢᱮ ᱟᱵᱚ ᱟᱵᱚ ᱥᱚᱢᱟᱡ ᱨᱮ ᱛᱟᱦᱮᱸ ᱞᱮᱠᱷᱟᱱ ᱟᱵᱚ ᱥᱚᱢᱟᱡᱽ ᱨᱮᱱᱟᱜ ᱜᱮ ᱢᱟᱱᱟᱣ ᱵᱟᱛᱟᱣ ᱼᱼ ᱥᱟᱣ ᱠᱟᱛᱮᱫ ᱛᱟᱦᱮᱱ ᱞᱟᱜᱟᱜᱼᱟ ᱵᱟᱠᱷᱚᱱ ᱵᱟᱠᱷᱟᱱ ᱵᱟᱵᱚᱱ ᱛᱟᱦᱮᱸ ᱫᱟᱲᱮᱭᱟᱜᱼᱟ ᱢᱟᱱᱚ ᱟᱨ ᱚᱱᱟ ᱚᱞ ᱛᱟᱦᱮᱸ ᱠᱟᱛᱮ ᱦᱚᱸ ᱟᱵᱚ ᱥᱚᱢᱟᱡᱽ ᱨᱮᱫᱚ ᱤᱱᱟᱹ ᱜᱮᱵᱚᱱ ᱢᱟᱱᱟᱣᱟ ᱚᱱᱟ ᱫᱚ ᱵᱟᱝ ᱜᱟᱱᱚᱜᱼᱟ ᱢᱤᱫ ᱤᱭᱟᱹᱮᱱ ᱫᱚ ᱢᱤᱫ ᱯᱟᱹᱨᱤᱥ ᱨᱮᱱ ᱫᱚ ᱵᱟᱯᱞᱟ ᱫᱚ ᱵᱟᱝ ᱜᱟᱱᱚᱜ ᱜᱮᱭᱟ᱾
ᱦᱮᱸ ᱥᱮᱫᱟᱭ ᱦᱟᱯᱲᱟᱢ ᱠᱚ ᱞᱟᱹᱭ ᱠᱟᱫ ᱞᱮᱠᱟ ᱞᱟᱦᱟ ᱛᱮᱫᱚ ᱫᱷᱟᱹᱨᱛᱤ ᱨᱮᱫᱚ ᱪᱮᱫ ᱵᱟᱝ ᱛᱟᱦᱮᱸ ᱠᱟᱱᱟ ᱥᱮ ᱵᱟ ᱤᱯᱤ ᱯᱤᱞᱪᱩ ᱦᱟᱲᱟᱢ ᱯᱤᱞᱪᱩ ᱵᱩᱲᱦᱤ ᱠᱤᱱ ᱛᱟᱦᱮᱸ ᱠᱟᱱᱟ ᱩᱱᱠᱤᱱ ᱜᱮ ᱩᱱᱠᱤᱱ ᱜᱮ ᱟᱵᱚ ᱠᱚ ᱛᱤᱱᱟᱹᱜ ᱥᱟᱛ ᱵᱚᱭᱦᱟ ᱨᱮ ᱠᱚ ᱦᱟᱹᱴᱤᱧ ᱞᱮᱫ ᱵᱚᱱᱟ ᱥᱮ
ᱦᱩᱸ ᱦᱩᱸ ᱦᱩᱸ ᱦᱩᱸ
ᱚᱱᱟ ᱥᱟᱛ ᱵᱚᱭᱦᱟ ᱠᱷᱚᱱ ᱜᱮ ᱟᱵᱚ ᱟᱥᱛᱮ ᱟᱥᱛᱮ ᱟᱵᱚ ᱵᱚᱱ ᱥᱟᱸᱜᱮ ᱤᱫᱤ ᱠᱟᱱᱟ᱾ ᱥᱮ ᱚᱱᱠᱟ ᱟᱵᱚ ᱯᱟᱹᱨᱤᱥ ᱧᱩᱛᱩᱢ ᱦᱟᱹᱴᱤᱧ ᱟᱠᱟᱫ ᱵᱚᱱᱟ, ᱱᱚᱣᱟᱹ ᱱᱚᱣᱟ. ᱡᱟᱹᱛ ᱥᱮ ᱟᱫᱚ ᱚᱱᱟ ᱢᱚᱫᱽᱫᱷᱮᱨᱮ ᱥᱟᱛᱴᱤ ᱱᱮᱛᱟᱨ ᱫᱚ ᱦᱚᱭᱛᱚ ᱵᱟᱹᱲᱛᱤ ᱠᱮᱫᱟ ᱠᱚ ᱡᱟᱹᱛᱤ ᱠᱚ ᱯᱟᱹᱨᱤᱥ ᱞᱟᱦᱟ ᱛᱮ ᱥᱟᱛᱴᱤ ᱥᱮ ᱛᱤᱱᱟᱹᱜ ᱛᱟᱦᱮᱸ ᱠᱟᱱᱟ ᱚᱱᱠᱟ ᱜᱤᱧ ᱟᱸᱡᱚᱢ ᱵᱟᱲᱟ ᱟᱠᱟᱫᱟ
ᱚ ᱰᱤ ᱯᱷᱚᱨ ᱟᱨ ᱮ ᱡᱟᱸᱦᱟ ᱞᱮᱠᱟᱵᱤᱱ ᱞᱟᱹᱭ ᱠᱮᱫᱟ ᱚᱝᱠᱟ ᱟᱞᱤᱧ ᱦᱚᱸ ᱚᱱᱠᱟ ᱫᱚᱞᱤᱧ ᱟᱸᱡᱚᱢ ᱵᱟᱲᱟ ᱟᱠᱟᱫ ᱜᱮᱭᱟ ᱦᱮᱸ ᱦᱟᱯᱲᱟᱢ ᱠᱚᱴᱷᱮᱱ ᱫᱤᱭᱮ ᱯᱚᱨ ᱮ ᱩ ᱟᱨ ᱡᱮᱢᱚᱱ ᱟᱵᱚ ᱢᱤᱫ ᱯᱟᱹᱨᱤᱥ ᱨᱮᱱ ᱫᱚ ᱥᱮᱭ ᱢᱤᱫ ᱯᱟᱹᱨᱤᱥ ᱨᱮᱱ ᱡᱮᱢᱚᱱ ᱢᱩᱨᱢᱩ ᱡᱩᱫᱤ ᱢᱩᱨᱢᱩ ᱢᱩᱨᱢᱩ ᱫᱚ ᱥᱮᱭ ᱵᱚᱭᱦᱟ ᱜᱮᱠᱚ ᱯᱟᱲᱟᱜ ᱠᱟᱱᱟ᱾ ᱤᱱᱟᱹ ᱠᱷᱟᱹᱛᱤᱨ ᱵᱟᱝᱠᱚ ᱵᱟᱯᱞᱟᱜ ᱛᱟᱦᱮᱸᱱᱟ ᱚᱱᱠᱟ ᱢᱟᱱᱮ ᱵᱚᱭᱦᱟᱼ ᱵᱚᱭᱦᱟ ᱡᱮᱢᱚᱱ ᱵᱚᱭᱦᱟ ᱵᱚᱭᱦᱟ ᱦᱩᱭᱩᱜ ᱠᱟᱱᱟ ᱛᱚ ᱟᱨ ᱜᱚᱢᱠᱮ ᱦᱮᱸ ᱚᱠᱛᱚ ᱠᱚᱫᱚ ᱯᱩᱨᱟᱹᱣᱱᱟ ᱦᱮᱸ ᱴᱷᱤᱠ ᱜᱮᱭᱟ ᱛᱟᱦᱚᱞᱮ ᱥᱟᱹᱜ ᱥᱟᱹᱜᱩᱱ ᱧᱤᱫᱟᱹ
ᱦᱮᱸ ᱴᱷᱤᱠ ᱜᱚᱝᱠᱮ᱾
ᱦᱮᱸ ᱦᱮᱸ ᱟᱨ ᱜᱚᱝᱠᱮ ᱫᱟᱠᱟ ᱠᱚ ᱡᱚᱢ ᱵᱮᱱ ᱦᱟᱜ ᱟᱨ ᱥᱟᱹᱜᱩᱱ ᱧᱤᱫᱟᱹ᱾
ᱦᱮᱸ ᱛᱚ ᱴᱷᱤᱠ ᱜᱮᱭᱟ ᱟᱵᱤᱱ ᱦᱚᱸ ᱡᱚᱢ ᱵᱤᱱ
ᱦᱮᱸ ᱦᱮᱸᱮᱸ